ᱦᱮᱞᱳᱣ
ᱦᱩᱸ ᱡᱚᱦᱟᱨ ᱜᱮ ᱜᱚᱝᱠᱮ᱾
ᱦᱮᱞᱳᱣ᱾ ᱦᱮᱞᱳᱣ᱾
ᱦᱮᱞᱳᱣ᱾
ᱦᱮᱞᱳᱣ᱾
ᱦᱮᱸ ᱜᱚᱝᱠᱮ ᱨᱚᱲ ᱵᱟᱝ ᱟᱸᱡᱚᱢᱚᱜ ᱠᱟᱱᱟ?
ᱦᱚᱭ ᱜᱚᱝᱠᱮ ᱟᱸᱚᱢᱚᱜ ᱠᱟᱱᱟ ᱮᱱᱟᱱᱚ ᱫᱚ ᱵᱟᱝ ᱟᱸᱡᱚᱢᱚᱜ ᱠᱟᱱ ᱛᱟᱦᱮᱱᱟ᱾ ᱦᱚᱭ ᱜᱚᱝᱠᱮ ᱟᱸᱡᱚᱢᱚᱜ ᱠᱟᱱᱟ᱾
ᱟᱪᱪᱷᱟ᱾
ᱦᱚᱭ ᱜᱚᱝᱠᱮ ᱟᱢᱟᱜ ᱜᱮ?
ᱦᱮᱸ ᱜᱚᱝᱠᱮ ᱪᱮᱫ ᱠᱚᱵᱮᱱ ᱪᱤᱠᱟᱹ ᱵᱟᱲᱟᱭᱟ?
ᱦᱚᱭ ᱜᱚᱝᱠᱮ ᱪᱤᱜ ᱪᱮᱠᱟᱭᱮᱜ ᱠᱟᱱᱟ ᱱᱚᱜᱼᱚᱭ ᱫᱚᱲᱚᱵ ᱫᱩᱲᱩᱵ ᱵᱟᱲᱟ ᱦᱩᱭ ᱠᱟᱱᱟ ᱛᱷᱚᱲᱟ, ᱟᱵᱮᱱ ᱜᱮ ᱪᱮᱜ ᱵᱮᱱ ᱪᱮᱠᱟᱭᱮᱜ ᱠᱟᱱᱟ?
ᱜᱚᱝᱠᱮ ᱟᱹᱞᱤᱧ ᱦᱚᱸ ᱪᱮᱫ ᱦᱚᱸ ᱵᱟᱞᱤᱧ ᱪᱤᱠᱟᱹᱭᱟ ᱠᱟᱹᱴᱤᱡ ᱞᱤᱧ ᱠᱤᱫᱩᱵ ᱵᱟᱲᱟ ᱟᱠᱟᱱᱛᱮ ᱠᱟᱹᱴᱤᱡ ᱟᱫᱚᱞᱤᱧ ᱫᱩᱲᱩᱵ ᱵᱟᱲᱟ ᱟᱠᱟᱱ ᱜᱮᱭᱟ ᱟᱨᱠᱤ᱾
ᱟᱪᱪᱷᱟ ᱟᱪᱪᱷᱟ ᱟᱫᱚ ᱱᱤᱛᱚᱜ ᱩᱱᱟᱹᱜ ᱞᱮᱴ ᱵᱮᱱ ᱠᱤᱫᱩᱜ ᱠᱟᱱᱟ ᱜᱚᱝᱠᱮ?
ᱦᱮᱸ ᱫᱚ ᱜᱚᱝᱠᱮ ᱟᱫᱚ ᱠᱟᱹᱭ ᱠᱟᱹᱢᱤ ᱞᱟᱸᱜᱟ ᱦᱚᱲᱢᱳ ᱛᱚ ᱠᱟᱹᱴᱤᱡ ᱞᱤᱧ ᱜᱤᱛᱤᱡ ᱡᱤᱨᱟᱹᱜ ᱠᱟᱱ ᱛᱟᱦᱮᱸᱜᱼᱟ ᱟᱫᱚ ᱚᱱᱟ ᱯᱚᱨᱮ
ᱟᱪᱪᱷᱟ ᱟᱪᱪᱷᱟ ᱟᱪᱪᱷᱟ ᱟᱪᱪᱷᱟ ᱾
ᱥᱟ ᱜᱚᱝᱠᱮ ᱛᱟᱦᱚᱞᱮ ᱛᱟᱦᱞᱮ ᱞᱟᱹᱭ ᱫᱟᱞᱤᱧ ᱜᱚᱝᱠᱮ ᱛᱟᱦᱞᱮ ᱚᱱᱛᱮ ᱫᱚ ᱫᱟᱜ ᱡᱟᱲᱤ ᱠᱚᱫᱚ ᱚᱠᱟᱞᱮᱠᱟ ᱟᱯᱮ ᱫᱤᱥᱚᱢ ᱥᱮᱫ?
ᱜᱚᱝᱠᱮ ᱮᱴᱟᱜ ᱥᱟᱛᱟᱢ ᱱᱤᱭᱮᱞᱟᱝ ᱜᱟᱞᱢᱟᱨᱟᱜᱼᱟ ᱱᱚᱣᱟ ᱠᱚᱫᱚ ᱵᱟᱞᱟᱝ ᱜᱟᱞᱢᱟᱨᱟᱜᱼᱟ ᱾
ᱟᱪᱪᱷᱟ ᱟᱪᱪᱷᱟ ᱱᱟᱯᱟᱭ ᱠᱟᱛᱷᱟ ᱠᱟᱱ ᱜᱮᱭᱟ ᱜᱚᱝᱠᱮ ᱚᱱᱟ ᱦᱚᱸ ᱛᱟᱦᱞᱮ ᱜᱚᱝᱠᱮ ᱥᱟᱛᱟᱢ ᱫᱚ ᱤᱫᱤ ᱠᱟᱛᱮᱜ ᱢᱤ ᱴᱮᱱ ᱮ ᱥᱟᱛᱟᱢ ᱥᱟᱵ ᱛᱟᱞᱟᱝ ᱢᱮ ᱛᱟᱦᱞᱮ ᱚᱱᱟ ᱥᱟᱛᱟᱢ
ᱟᱢ ᱞᱟᱹᱭ ᱛᱟᱞᱟᱝ ᱢᱮ ᱜᱚᱝᱠᱮ ᱾ ᱟᱢᱜᱮ ᱱᱚᱣᱟᱸ ᱮᱸ ᱱᱚᱣᱟ ᱠᱚ ᱪᱷᱟᱰᱟᱣ ᱜᱚᱫ ᱠᱟᱛᱮ ᱟᱢ ᱢᱤᱫᱴᱮᱱ ᱥᱟᱛᱟᱢ ᱞᱟᱹᱭ ᱛᱟᱞᱟᱝ ᱢᱮ ᱚᱱᱟ ᱠᱚ ᱱᱤᱭᱮ ᱞᱟᱝ ᱜᱟᱞᱢᱟᱨᱟᱜᱼᱟ ᱾
ᱟᱪᱪᱷᱟ ᱜᱚᱝᱠᱮ ᱱᱟᱯᱟᱭ ᱠᱟᱛᱷᱟ ᱠᱟᱱ ᱜᱮᱭᱟ ᱛᱟᱦᱞᱮ ᱜᱚᱝᱠᱮ ᱥᱟᱛᱟᱢ ᱫᱚ ᱟᱵᱚᱣᱟᱜ ᱥᱟᱶᱛᱟᱲᱤ ᱥᱟᱶᱦᱮᱫ ᱨᱮ ᱢᱤᱫᱴᱮᱱ ᱫᱟᱢᱟᱱ ᱥᱟᱛᱟᱢ ᱫᱚ ᱥᱮᱸᱫᱽᱨᱟ ᱠᱟᱨᱠᱟ ᱤᱫᱤᱠᱟ ᱜᱟᱞᱢᱟᱨᱟ-ᱟ ᱾
ᱟᱪᱪᱷᱟ ᱟᱹᱰᱤ ᱱᱟᱯᱟᱭ ᱜᱚᱝᱠᱮ ᱟᱹᱰᱤ ᱱᱟᱯᱟᱭ ᱥᱟᱛᱟᱢ ᱠᱟᱱᱟ ᱾ ᱢᱟ ᱜᱚᱝᱠᱮ ᱞᱟᱹᱭ ᱵᱮᱱ ᱛᱚᱵᱮ ᱛᱷᱚᱲᱟ ᱱᱚᱣᱟ ᱱᱤᱭᱟ ᱛᱷᱚᱲᱟ ᱾ ᱜᱚᱝᱠᱮ ᱡᱚᱠᱷᱚᱱ ᱵᱮᱱ ᱜᱟᱞᱢᱟᱨᱟᱣᱟ ᱥᱮ ᱢᱚᱴᱟᱢᱩᱴᱤ ᱜᱚᱝᱠᱮ ᱟᱵᱮᱱ ᱢᱤᱫ ᱯᱚᱭᱛᱟᱞᱞᱤᱥ ᱠᱷᱚᱡ ᱢᱤᱫ ᱢᱤᱱᱤᱴ ᱢᱚᱫᱽᱫᱷᱮ ᱠᱟᱛᱷᱟ ᱵᱮᱱ ᱪᱟᱵᱟ ᱨᱮᱱᱟᱜ ᱵᱮᱱ ᱪᱮᱥᱴᱟᱭᱟ
ᱟᱪᱪᱷᱟ ᱟᱪᱪᱷᱟ ᱱᱟᱯᱟᱭ ᱱᱟᱯᱟᱭ ᱱᱟᱯᱟᱭ᱾
ᱦᱳ ᱤᱱᱟᱯᱚᱨ ᱟᱹᱞᱤᱧ ᱫᱟᱣ ᱵᱮᱱ ᱮᱢᱟᱞᱤᱧᱟ ᱟᱹᱞᱤᱧ ᱦᱚᱸ ᱟᱵᱮᱱ ᱫᱟᱣ ᱞᱤ ᱮᱢᱟᱵᱮᱱᱟ ᱾
ᱟᱪᱪᱷᱟ ᱟᱪᱪᱷᱟ ᱟᱪᱷᱟ ᱴᱷᱤᱠ ᱟᱪᱮ ᱱᱟᱯᱟᱭ ᱠᱟᱛᱷᱟ, ᱛᱟᱦᱚᱞᱮ ᱜᱚᱝᱠᱮ ᱱᱚᱣᱟ ᱡᱟᱦᱟᱸ ᱱᱚᱣᱟ ᱥᱮᱸᱫᱽᱨᱟ ᱠᱟᱨᱠᱟ ᱤᱫᱤ ᱠᱟᱛᱮᱜ ᱞᱤᱧ ᱜᱟᱞᱢᱟᱨᱟᱣ ᱮᱫᱟ ᱾ ᱛᱟᱞᱮ ᱥᱮᱸᱫᱽᱨᱟ ᱠᱟᱨᱠᱟ ᱫᱚ ᱜᱚᱝ ᱟᱵᱭᱟ ᱥᱟᱶᱛᱟ ᱨᱮᱱᱟᱜ ᱢᱤᱫ ᱟᱹᱰᱤ ᱢᱟᱨᱟᱝ ᱫᱟᱢᱟᱱ ᱫᱩᱨᱤᱵ ᱠᱟᱱ ᱛᱟᱵᱚᱱᱟ ᱡᱟᱦᱟᱸ ᱫᱚ ᱟᱵᱚᱭᱟ ᱦᱟᱯᱲᱟᱢ ᱠᱚᱠᱚ ᱪᱟᱞ ᱟᱹᱜᱩ ᱟᱠᱟᱜ ᱠᱟᱱᱟ ᱥᱮ ᱪᱮᱫ ᱜᱚᱢᱞᱠᱮ ᱪᱮᱫ ᱵᱤᱱ ᱞᱟᱹᱭᱟ᱾
ᱦᱳᱭ ᱜᱚᱝᱠᱮ ᱱᱚᱣᱟ ᱫᱚ ᱡᱟᱦᱟᱸ ᱠᱟᱛᱷᱟ ᱵᱮᱱ ᱞᱟᱹᱭᱠᱮᱭ-ᱟ ᱟᱹᱰᱤ ᱱᱟᱯᱟᱭ ᱠᱟᱛᱷᱟ ᱜᱮᱵᱮᱱ ᱢᱮᱱᱠᱟ ᱟᱵᱩ ᱡᱟᱦᱟᱸ ᱦᱟᱯᱲᱟᱢ ᱠᱚ ᱪᱟᱞ ᱟᱹᱜᱩ ᱟᱵᱩ ᱢᱮᱱᱫᱟ ᱟᱵᱚᱨᱮᱱ ᱪᱤᱫ ᱟᱹᱜᱩ ᱠᱟᱜ ᱵᱚᱱ ᱡᱟᱦᱟ ᱞᱮᱠᱟ ᱠᱟᱛᱮ ᱡᱮᱦᱮᱛᱩ ᱟᱵᱚ ᱫᱚ ᱢᱟᱝᱥᱚ ᱵᱷᱩᱜᱤ ᱦᱚᱲ ᱠᱟᱱᱟ ᱵᱩᱱ ᱾ ᱛᱚ ᱚᱱᱟ ᱠᱷᱟᱛᱤᱨ ᱛᱮ ᱱᱚᱣᱟ ᱥᱮᱸᱫᱽᱨᱟ ᱪᱷᱟᱲᱟ ᱫᱚ ᱵᱟᱝ ᱚᱠᱛᱚ ᱫᱚᱠᱟᱱ ᱵᱚᱱ ᱧᱟᱢᱟ ᱟᱵᱚ ᱱᱤᱛ ᱚᱠᱛᱚ ᱡᱟᱦᱟᱸ ᱯᱚᱞᱴᱤᱨᱤ ᱠᱚᱵ ᱧᱮᱞ ᱧᱟᱢᱮᱫ ᱠᱚᱭᱟ ᱜᱚᱝᱠᱮ ᱤᱱᱟᱹ ᱡᱟᱭᱜᱟ ᱨᱮᱫᱚ ᱫᱚ ᱞᱟᱦᱟ ᱨᱮᱫᱚ ᱚᱱᱠᱟ ᱫᱚ ᱵᱟᱝ ᱛᱟᱦᱮᱸ ᱠᱟᱱᱟ ᱥᱮ ᱛᱚ ᱩᱱ ᱚᱠᱛᱚ ᱥᱮᱸᱫᱽᱨᱟ ᱠᱚ ᱦᱩᱭᱩᱜ - - ᱛᱟᱦᱮᱱᱟ ᱟᱫᱚ ᱡᱟᱦᱟᱸ ᱟᱫᱚ ᱚᱱᱟ ᱥᱮᱸᱫᱽᱨᱟ ᱠᱷᱚᱱ ᱜᱮ ᱟᱵᱚᱣᱟᱜ ᱟᱹᱨᱤᱪᱟᱹᱞᱤ ᱟᱹᱨᱤᱪᱟᱹᱞᱤ ᱠᱷᱚᱱᱜ ᱜᱮ ᱟᱵᱚ ᱥᱮᱸᱫᱽᱨᱟ᱾ ᱟᱫᱚ ᱱᱚᱝᱠᱟ ᱵᱚᱞᱮ ᱢᱤᱫᱴᱮᱱ ᱡᱚᱲᱟᱣ ᱢᱮᱱᱟᱜ ᱵᱚᱱᱟ᱾
ᱦᱮᱸ ᱦᱮᱸ ᱟᱫᱚ ᱜᱚᱝᱠᱮ ᱱᱟᱦᱟᱜ ᱚᱠᱛᱚ ᱨᱮ ᱡᱟᱦᱟᱸ ᱥᱮᱸᱫᱽᱨᱟ ᱠᱚ ᱪᱟᱞᱟᱜ ᱠᱟᱱᱟ ᱯᱟᱹᱦᱤᱞ ᱚᱠᱛᱚ ᱟᱨ ᱱᱟᱦᱟᱜ ᱚᱠᱛᱚ ᱨᱮᱱᱟᱜ ᱥᱮᱸᱫᱽᱨᱟ ᱠᱟᱨᱠᱟ ᱨᱮ ᱟᱵᱤᱱ ᱡᱟᱦᱟᱸ ᱡᱫᱤ ᱯᱷᱟᱲᱟᱠ ᱜᱮᱵᱤᱱ ᱧᱮᱞ ᱧᱟᱢᱮᱫ ᱜᱮᱭᱟ ᱜᱚᱝᱠᱮ?
ᱦᱳ ᱦᱳᱭ ᱜᱚᱝᱠᱮ ᱯᱩᱨᱟ. ᱴᱟ ᱜᱮ ᱯᱷᱟᱨᱟᱠ᱾ ᱪᱮᱫ ᱞᱮᱠᱟ ᱜᱚᱝᱠᱮ ᱡᱩᱫᱟᱹ ᱥᱤᱜ ᱜᱚᱝᱠᱮ ᱚᱱᱠᱟ ᱡᱩᱫᱤᱢ ᱢᱚᱱᱮᱭᱟ ᱜᱚᱝᱠᱮ ᱟᱞᱮ ᱥᱮᱫ ᱫᱚ ᱯᱟᱹᱦᱤᱞ ᱠᱷᱚᱱ ᱜᱮ ᱤᱭᱟᱹ ᱫᱚ ᱵᱟᱝ ᱛᱟᱦᱮᱸ ᱠᱟᱱᱟ ᱱᱚᱝᱠᱟ ᱩ ᱵᱤᱨ ᱠᱚᱫᱚ ᱵᱤᱨ ᱵᱩᱨᱩ ᱠᱚᱫᱚ ᱵᱟᱹᱱᱩᱜ-ᱟ ᱟᱞᱮ ᱥᱮᱫ ᱫᱚ ᱟᱞᱮ ᱥᱮᱫ ᱫᱚ ᱚᱱᱠᱟ ᱥᱚᱢᱚᱛᱚᱞ ᱮᱞᱟᱠᱟ ᱠᱟᱱᱟ᱾ ᱛᱚ ᱜᱚᱝᱠᱮ ᱯᱟᱹᱦᱤᱞ ᱚᱠᱛᱚ ᱨᱮᱱᱟᱜ ᱥᱮᱸᱫᱽᱨᱟ ᱟᱸᱡᱚᱢ ᱵᱟᱲᱟ ᱠᱟᱜ ᱟᱹᱧ ᱛᱮ ᱟᱞᱮ ᱥᱮᱫ ᱨᱮᱱ ᱦᱚᱸᱠᱚ ᱢᱮᱱ ᱜᱮᱭᱟ ᱡᱮ ᱪᱟᱞᱟᱜ ᱠᱟᱱ ᱛᱟᱦᱮᱱ ᱠᱚ ᱚᱱᱠᱟ ᱟᱡᱚᱫᱤᱭᱟᱹ ᱵᱩᱨᱩ ᱥᱮ ᱚᱱᱠᱟᱱ ᱡᱟᱦᱟᱱ ᱵᱤᱨ ᱠᱚᱠᱚ ᱪᱟᱞᱟᱜ ᱠᱟᱱ ᱛᱟᱦᱮᱸᱱᱟ ᱞᱟᱦᱟᱛᱮᱱ ᱦᱚᱲ ᱟᱫᱚ ᱱᱤᱛ ᱚᱠᱛᱚ ᱫᱚ ᱜᱚᱝᱠᱮ ᱟᱫᱚ ᱚᱱᱟ ᱟᱫᱚ ᱵᱩᱨᱩ ᱠᱚ ᱚᱱᱟ ᱠᱚᱫᱚ ᱵᱟᱹᱱᱩᱜ ᱠᱟᱫᱟ ᱟᱫᱚ ᱢᱮᱱᱠᱷᱟᱱ ᱡᱤᱵ ᱡᱤᱭᱟᱹᱞᱤ ᱠᱚᱫᱚ ᱱᱚᱣᱟ ᱱᱚᱣᱟ ᱟᱞᱮ ᱥᱮᱫ ᱠᱚᱦᱚᱸ ᱢᱮᱱᱟᱜ ᱠᱚᱜᱮᱭᱟ, ᱡᱤᱵᱽ ᱡᱤᱭᱟᱹᱞᱤ ᱢᱮᱱ ᱛᱮᱫᱚ ᱜᱚᱝᱠᱮ ᱟᱨ ᱱᱩᱠᱩ ᱢᱟᱱᱮ ᱠᱟᱹᱴᱤᱡ ᱠᱟᱹᱴᱤᱡ ᱡᱤᱵᱽ ᱡᱤᱭᱟᱹᱞᱤ ᱢᱮᱱ ᱦᱚᱪᱚᱭ ᱦᱩᱭᱩᱜ ᱠᱟᱱᱟ, ᱟᱞᱮ ᱥᱮᱫ ᱫᱚ ᱡᱮᱦᱮᱛᱩ ᱵᱤᱨ ᱵᱩᱨᱩ ᱠᱚ ᱵᱟᱹᱱᱩᱜ-ᱟ ᱚᱱᱟ ᱠᱷᱟᱹᱛᱤᱨ ᱛᱮ ᱞᱟᱹᱴᱩ ᱡᱤᱭᱟᱹᱞᱤ ᱠᱚᱫᱚ ᱵᱟᱹᱱᱩᱜ ᱠᱚᱣᱟ᱾ ᱟᱫᱚ ᱟᱞᱮ ᱥᱮᱫ ᱫᱚ ᱡᱟᱦᱟᱸ ᱠᱮᱱᱮᱞ ᱯᱟᱦᱟᱲ ᱜᱟᱰᱟ ᱚᱱᱟ ᱠᱚᱜᱮ ᱢᱮᱱᱟᱜ ᱟᱠᱟᱫᱟ ᱚᱱᱟ ᱠᱚᱨᱮ ᱠᱚ ᱥᱮᱸᱫᱽᱨᱟ ᱠᱚᱣᱟ ᱜᱚᱝᱠᱮ᱾ ᱟᱫᱚ ᱩᱱ ᱚᱠᱛᱚ ᱡᱟᱦᱟᱸ ᱞᱮᱠᱟ ᱥᱮᱸᱫᱽᱨᱟ ᱦᱩᱭᱩᱜ ᱠᱟᱱ ᱛᱟᱦᱮᱱᱟ ᱡᱮ ᱵᱤᱨ ᱠᱚ ᱪᱟᱞᱟᱜ ᱠᱟᱱ ᱛᱟᱦᱮᱱᱟ ᱜᱚᱝᱠᱮ ᱚᱱᱠᱟ ᱢᱮᱱ ᱜᱮᱭᱟ ᱠᱚ ᱟᱸᱡᱚᱢ ᱵᱟᱲᱟ ᱠᱟᱜ ᱟᱹᱧ ᱾ ᱮᱸ ᱚᱱᱠᱟ ᱜᱟᱹᱰᱤᱛᱮ ᱵᱷᱟᱲᱟ ᱠᱟᱛᱮᱜ ᱠᱚ ᱪᱟᱞᱟᱜ ᱠᱟᱱ ᱛᱟᱦᱮᱸᱱᱟ ᱠᱤᱪᱷᱩ ᱥᱚᱢᱚᱭ, ᱴᱨᱮᱹᱱ ᱛᱮ ᱵᱚᱞᱮ ᱟᱫᱚ ᱚᱱᱠᱟᱜᱮ ᱟᱫᱚ ᱱᱤᱛ ᱚᱠᱛᱚ ᱫᱚ ᱱᱚᱣᱟ ᱟᱹᱛᱩ ᱠᱚᱨᱮ ᱜᱮ ᱾
ᱟᱪᱪᱷᱟ ᱟᱪᱪᱷᱟ᱾ ᱟᱫᱚ ᱜᱚᱢᱠᱮᱜ ᱠᱷᱟᱱ ᱥᱮᱸᱫᱽᱨᱟ ᱠᱟᱨᱠᱟ ᱛᱮᱫᱚ ᱟᱵᱚ ᱫᱚ ᱟᱭᱢᱟ ᱞᱮᱠᱟᱱᱟᱜ ᱥᱮᱸᱫᱽᱨᱟ ᱦᱩᱭᱩᱜ ᱛᱟᱵᱚᱱᱟ ᱟᱹᱛᱩ ᱥᱮᱸᱫᱽᱨᱟ, ᱛᱟᱨᱯᱚᱨ ᱱᱚᱣᱟ ᱪᱮᱫ ᱠᱚ ᱞᱟᱹᱭᱟ ᱱᱚᱣᱟ ᱯᱩᱨ ᱥᱮᱸᱫᱽᱨᱟ, ᱟᱡᱚᱫᱤᱭᱟᱹ ᱵᱩᱨᱩ ᱵᱤᱨ ᱥᱮᱸᱫᱽᱨᱟ ᱟᱭᱢᱟ ᱞᱮᱠᱟᱱᱟᱜ ᱥᱮᱸᱫᱽᱨᱟ ᱦᱩᱭᱩᱜ-ᱟ᱾ ᱛᱚ ᱜᱚᱝᱠᱮ ᱟᱹᱛᱳ ᱨᱮᱱᱟᱜ ᱥᱮᱸᱫᱽᱨᱟ ᱫᱚ ᱢᱤᱫᱴᱟᱝ ᱵᱷᱮᱜᱟᱨ ᱪᱤᱛᱟᱹᱨ ᱧᱮᱞᱚᱜ-ᱟ ᱯᱩᱨ ᱥᱮᱸᱫᱽᱨᱟ ᱨᱮᱱᱟᱜ ᱢᱮᱫ ᱢᱤᱫᱴᱮᱱ ᱵᱷᱮᱜᱟᱨ ᱪᱤᱛᱟᱹᱨ ᱧᱮᱞᱚᱜ-ᱟ ᱟᱨ ᱜᱚᱝᱠᱮ ᱢᱤᱫᱴᱮᱱ ᱟᱡᱚᱫᱤᱭᱟᱹ ᱵᱩᱨᱩ ᱵᱤᱨ ᱨᱮ ᱢᱤᱫᱴᱟ ᱥᱮ ᱵᱷᱮᱜᱟᱨ ᱪᱤᱛᱟᱹᱨ ᱧᱮᱞᱚᱜ-ᱟ᱾ ᱫᱚ ᱜᱚᱝᱠᱮ ᱟᱵᱚᱣᱟᱜ ᱥᱟᱶ ᱛᱟᱥᱟᱜ ᱡᱟᱦᱟᱸ ᱡᱚᱯᱲᱟᱭ ᱢᱮᱱᱟᱜ-ᱟ ᱥᱮᱸᱫᱽᱨᱟ ᱨᱮᱫᱚ ᱜᱚᱝᱠᱮ ᱟᱡᱚᱫᱤᱭᱟᱹ ᱵᱩᱨᱩ ᱵᱩᱨ ᱥᱮᱸᱫᱽᱨᱟ ᱥᱟᱜ ᱛᱚ ᱚᱱᱟ ᱨᱮ ᱫᱚ ᱜᱚᱝᱠᱮ ᱠᱚ ᱞᱟᱹᱭᱟ ᱡᱮ ᱠᱚᱲᱟ ᱜᱤᱫᱽᱨᱟᱹᱢ ᱡᱟᱱᱚᱢ ᱞᱮᱱᱠᱷᱟᱱ ᱟᱡᱚᱫᱤᱭᱟᱹ ᱵᱩᱨᱩ ᱵᱤᱨ ᱥᱮᱸᱫᱽᱨᱟ ᱪᱟᱞᱟᱜ ᱢᱮ ᱟᱨ ᱠᱩᱲᱤ ᱜᱤᱫᱽᱨᱟᱹᱢ ᱡᱟᱱᱟᱢ ᱞᱮᱱᱠᱷᱟᱱ ᱪᱟᱠᱚᱞᱛᱟᱹᱲᱤ ᱯᱷᱟᱛᱟ ᱥᱮ ᱪᱷᱟᱛᱟ ᱧᱮᱞ ᱪᱟᱞᱟᱣ ᱞᱮᱱ ᱪᱟᱞᱟᱜ ᱢᱮ᱾ ᱛᱚ ᱜᱚᱝᱠᱮ ᱚᱱᱟ ᱫᱚ ᱟᱹᱰᱤ ᱢᱟᱨᱟᱝᱟᱜ ᱢᱤᱫᱴᱟᱝ ᱫᱟᱢᱟᱱᱟᱜ ᱠᱟᱛᱷᱟ ᱠᱟᱱᱟ᱾ ᱛᱚ ᱜᱚᱢᱠᱮ ᱥᱮᱸᱫᱽᱨᱟ ᱠᱟᱨᱠᱟ ᱠᱚᱫᱚᱢ ᱪᱟᱞᱟᱣ ᱵᱟᱲᱟ ᱠᱟᱱᱟ ᱥᱮ ᱵᱟᱝ?
ᱜᱚᱝᱠᱮ ᱤᱧ ᱡᱟᱦᱟᱸ ᱩᱢᱟᱹᱨ ᱦᱩᱜᱩᱱ ᱡᱤᱧ ᱚᱲᱟᱜ ᱠᱷᱚᱡ ᱤᱧ ᱵᱟᱨᱦᱮ ᱥᱮᱧ ᱦᱮᱡ ᱠᱟᱱᱟ ᱩᱱ ᱚᱠ ᱛᱚ ᱜᱚᱝᱠᱮ ᱮ ᱥᱟᱵ ᱠᱟᱜᱵᱮᱱ ᱜᱚᱝᱠᱮ ᱮᱸ ᱤᱧᱟᱹᱜ ᱯᱚᱱᱨᱚ ᱵᱚᱪᱷᱚᱨ ᱩᱢᱟᱹᱨ ᱠᱷᱚᱱ ᱤᱧ ᱵᱟᱨᱦᱨᱮ ᱨᱮ ᱢᱤᱱᱟᱹᱧ ᱠᱟᱫᱤᱧᱟ᱾ ᱮᱸ ᱛᱚ ᱱᱚᱝᱠᱟ ᱜᱤ ᱜᱚᱝᱠᱮ ᱟᱫᱚ ᱩᱱ ᱚᱠᱛᱚ ᱫᱚ ᱥᱮᱸᱫᱽᱨᱟ ᱫᱚ ᱚᱱᱟ ᱠᱟᱹᱴᱤᱡ ᱨᱮᱫᱚ ᱟᱫᱚ ᱤᱧ ᱫᱚ ᱠᱟᱹᱴᱤᱜ ᱨᱮᱫᱚ ᱦᱟᱱᱮ ᱟᱱᱮ ᱚᱡᱚᱫᱤᱭᱟᱹ ᱵᱩᱨᱩ ᱠᱚᱦᱚᱸ ᱵᱟᱹᱧ ᱥᱮᱱ ᱵᱟᱲᱣᱟᱠᱟᱱᱟ ᱚᱱᱟ ᱠᱚᱫᱚ ᱵᱟᱹᱧ ᱥᱮᱸᱫᱽᱨᱟ ᱟᱠᱟᱫᱟ ᱢᱮᱱᱠᱷᱟᱱ ᱡᱟᱦᱟᱸ ᱟᱞᱮ ᱟᱹᱛᱩ ᱠᱮᱱᱮᱞ ᱛᱟᱯᱚᱨᱮ ᱜᱟᱰᱟ ᱚᱱᱟ ᱠᱩ ᱚᱱᱟ ᱟᱥᱮ ᱯᱟᱥᱮ ᱡᱟᱦᱟᱸ ᱚᱱᱟ ᱠᱚᱨᱮ ᱫᱚ ᱜᱚᱝᱠᱮᱧ ᱥᱮᱱ ᱵᱟᱲᱟ ᱣᱟᱠᱟᱱ ᱜᱮᱭᱟ᱾
ᱟᱪᱪᱷᱟ ᱟᱪᱪᱷᱟ ᱟᱪᱪᱷᱟ ᱥᱮ ᱱᱟᱯᱟᱭ ᱱᱟᱯᱟᱭ ᱠᱟᱛᱷᱟ᱾
ᱦᱳᱭ ᱦᱳᱭ
ᱞᱟᱹᱭ ᱞᱮᱠᱷᱟᱱ ᱤᱧᱦᱚᱸ ᱚᱱᱠᱟ ᱜᱮ ᱢᱟᱱᱮ ᱯᱩᱨ ᱥᱮᱸᱫᱽᱨᱟ ᱢᱟᱱᱮ ᱯᱩᱨ ᱢᱚᱛᱚᱞᱚᱵ ᱢᱮᱫᱴᱟ ᱮᱸᱜ ᱵᱤᱨ ᱠᱚᱴᱮ ᱫᱤᱱ ᱜᱚᱴᱟᱭᱟᱠᱚ ᱱᱚᱣᱟ ᱫᱤᱱ ᱨᱮ ᱯᱟᱥᱮ ᱯᱮ ᱯᱟ ᱯᱟᱲᱟ ᱯᱩᱲᱥᱤ ᱟᱛᱩᱨ ᱨᱮᱱ ᱵᱟᱭᱟᱨ ᱯᱮᱭᱟ ᱟᱛᱚ ᱠᱚᱨᱮᱱ ᱦᱚᱲ ᱪᱟᱞᱟᱣ ᱠᱟᱛᱮᱫ ᱢᱤᱫ ᱥᱟᱶᱛᱮ ᱛᱮᱠᱚ ᱫᱟᱞ ᱢᱤᱫ ᱠᱟᱛᱮᱫ ᱠᱚ ᱥᱮᱸᱫᱽᱨᱟᱭᱟ ᱡᱟᱦᱟᱸ ᱚᱱᱟ ᱠᱚ ᱞᱟᱹᱭᱟ ᱯᱩᱨ ᱥᱮᱸᱫᱽᱨᱟ᱾ ᱟᱨ ᱟᱹᱛᱳ ᱥᱮᱸᱫᱽᱨᱟ ᱢᱟ ᱜᱚᱝᱠᱤᱧ ᱪᱟᱞᱟᱣ ᱵᱟᱲᱟ ᱠᱟᱱ ᱜᱮ ᱢᱮᱱᱠᱷᱟᱱ ᱟᱡᱚᱫᱤᱭᱟᱹ ᱵᱩᱨᱩ ᱵᱮᱹᱨ ᱥᱮᱸᱫᱽᱨᱟ ᱜᱚᱝ ᱢᱚᱱᱮᱨ ᱫᱚᱨᱛᱚ ᱠᱚ ᱵᱟᱝ ᱧᱟᱢ ᱠᱷᱟᱹᱛᱤᱨ ᱛᱮ ᱜᱚᱢᱠᱮ ᱤᱧᱦᱚ ᱪᱟᱞᱟᱣ ᱫᱚ ᱟᱨᱤᱧ ᱪᱟᱞᱟᱜ-ᱟ ᱦᱮᱸᱥᱮ᱾
ᱦᱚᱭ ᱦᱚᱭ ᱦᱚᱭ ᱜᱚᱝᱠᱮ ᱟᱫᱚ ᱜᱚᱝᱠᱮ ᱚᱱᱮ ᱠᱟᱛᱷᱟ ᱨᱮ ᱵᱮᱱ ᱢᱮᱱ ᱠᱮᱫ ᱟᱫᱚ ᱠᱟᱛᱷᱟ ᱟᱫᱚ ᱜᱚᱝᱠᱮ ᱟᱫᱚ ᱠᱟᱛᱷᱟ ᱢᱟᱵᱮᱱ ᱢᱮᱱᱠᱮᱜ ᱡᱮ ᱱᱚᱜ-ᱚᱭ ᱠᱟᱛᱷᱟ ᱢᱟᱵᱮᱱ ᱢᱮᱱᱠᱷᱮᱜ ᱡᱮ ᱚᱱᱠᱟ ᱟᱡᱚᱫᱤᱭᱟᱹ ᱵᱩᱨᱩ ᱡᱟᱦᱟᱸᱭ ᱠᱚᱲᱟ ᱵᱟᱭ ᱥᱮᱱ ᱠᱟᱱ ᱩᱱᱤ ᱫᱚ ᱵᱟᱭ ᱠᱚᱲᱟᱣ ᱟᱠᱟᱱᱟ ᱟᱨ ᱛᱟᱦᱚᱞᱮ ᱪᱟᱠᱚᱞᱛᱟᱲᱤ ᱯᱟᱛᱟ ᱵᱟᱭ ᱪᱟᱞᱟᱣ ᱚᱱᱠᱟ ᱢᱤᱫᱴᱮᱱ ᱵᱮᱱ ᱢᱮᱱᱠᱮᱫ ᱫᱚ ᱵᱟᱭ ᱠᱩᱲᱤᱣ ᱟᱠᱟᱱᱟ᱾ ᱛᱚ ᱜᱚᱝᱠᱮ ᱛᱟᱦᱚᱞᱮ ᱫᱚ ᱟᱵᱩ ᱫᱩ ᱵᱟᱵᱩ ᱠᱚᱲᱟᱣ ᱠᱟᱱᱟ ᱛᱚ?
ᱛᱚ ᱜᱚᱢᱠᱮ ᱠᱟᱛᱷᱟ ᱨᱮᱢᱟ ᱚᱱᱟ ᱢᱟ ᱟᱵᱚᱣᱟᱜ ᱦᱟᱯᱲᱟᱢ ᱠᱚᱣᱟᱜ ᱠᱟᱛᱷᱟ ᱞᱮᱠᱟᱛᱮᱠᱚ ᱞᱟᱹᱭ ᱟᱠᱟᱟᱜ-ᱟ, ᱪᱮᱫᱟᱜ ᱠᱚ ᱞᱟᱹᱭ ᱟᱠᱟᱜ-ᱟ ᱚᱝᱠᱟ ᱚᱱᱟ ᱨᱮᱱᱟᱜ ᱠᱟᱛᱷᱟ ᱛᱷᱟ ᱨᱮᱱᱟᱜ ᱢᱮᱱᱮᱫ ᱦᱚᱞᱤᱧ ᱵᱷᱟᱜᱟᱣᱟᱵᱤᱱ ᱠᱟᱱᱟ ᱞᱟᱹᱭᱟᱠᱚ ᱜᱚᱢᱠᱮ ᱞᱟᱦᱟ ᱛᱮᱫᱚ ᱮᱸᱜ ᱦᱮᱸ ᱡᱩᱫᱤᱞᱤᱧ ᱵᱷᱮᱹᱫᱽ ᱵᱷᱟᱸᱜᱟᱣᱟ ᱴᱷᱤᱠ ᱟᱹᱞᱤᱧᱟᱜ ᱞᱮᱠᱟᱛᱮᱞᱤᱧ ᱵᱷᱮᱫᱽ ᱵᱷᱟᱸᱜᱟᱣ ᱫᱟ ᱜᱚᱝᱠᱟ ᱚᱱᱟ ᱱᱟᱦᱟᱜ ᱢᱟᱱᱮ ᱠᱟᱹ ᱴᱷᱤᱠᱟᱹ ᱵᱩᱴᱟᱹ ᱫᱚ ᱵᱟᱵᱤᱱ ᱞᱟᱹ ᱵᱟᱹᱞᱤᱧ ᱞᱟᱹᱭ ᱫᱟᱲᱮᱭᱟᱵᱤᱱᱟ ᱢᱮᱱᱠᱷᱟ ᱟᱹᱞᱤᱧᱟᱜ ᱠᱟᱛᱷᱟ ᱞᱮᱠᱟᱛᱮ ᱡᱩᱫᱤ ᱞᱤᱧ ᱵᱷᱮᱫᱽ ᱵᱷᱟᱸᱜᱟᱣᱵᱤᱱᱟ ᱞᱟᱹᱭᱟ ᱱᱚᱣᱟ ᱜᱮ ᱡᱮ ᱞᱟᱦᱟᱛᱮᱱᱚᱜ ᱦᱚᱲ ᱠᱚᱫᱚ ᱥᱮ ᱦᱟᱯᱲᱟᱢ ᱠᱚᱫᱚ ᱟᱹᱰᱤ ᱡᱩᱣᱟᱹᱱ ᱠᱚ ᱛᱟᱦᱮᱸ ᱠᱟᱱᱟ ᱜᱚᱢᱠᱮ᱾ ᱡᱮ ᱡᱟᱦᱟᱸᱭ ᱠᱚᱲᱟ ᱜᱤᱫᱽᱨᱟᱹ ᱦᱮᱸ ᱮᱠᱫᱚᱢ ᱮᱠᱫᱚᱢ ᱱᱚᱣᱟ ᱫᱚ ᱢᱤᱫᱴᱟᱹᱝ ᱥᱮᱸᱫᱽᱨᱟ ᱠᱟᱨᱠᱟ ᱨᱮ ᱢᱤᱫᱴᱟᱝ ᱫᱟᱲᱮ ᱯᱨᱚᱫᱚᱨᱥᱚᱱ ᱞᱮᱠᱟᱱ ᱜᱮ ᱡᱟᱭᱜᱟ ᱜᱮ ᱠᱟᱱᱟ᱾ ᱛᱚ ᱜᱚᱢᱠᱮ ᱚᱸᱰᱮ ᱫᱚ ᱢᱟᱱᱮ ᱟᱭᱢᱟ ᱦᱚᱲ ᱜᱮᱠᱚ ᱪᱟᱞᱟᱜ-ᱟ ᱞᱟᱹᱭ ᱟᱠᱚ ᱟᱡᱚᱫᱤᱭᱟᱹ ᱵᱩᱨᱩ ᱵᱤᱨ ᱥᱮᱸᱫᱽᱨᱟ ᱫᱚ ᱢᱤᱫᱴᱟᱝ ᱛᱤᱨᱞᱟᱹ ᱦᱚᱯᱚᱱᱟᱜ ᱡᱟᱦᱟᱸᱭ ᱵᱟᱯᱞᱟᱣ ᱟᱠᱟᱱᱟ ᱩᱱᱤ ᱛᱤᱨᱞᱟᱹ ᱦᱚᱯᱚᱱᱟᱜ ᱥᱟᱝᱠᱟ ᱥᱮ ᱥᱟᱠᱟᱢ ᱥᱤᱸᱫᱩᱨ ᱛᱳᱫ ᱴᱚ ᱠᱟᱛᱮᱫ ᱮ ᱪᱟᱞᱟᱜ-ᱟ᱾ ᱛᱚ ᱚᱸᱰᱮ ᱠᱷᱚᱱᱮ ᱮ ᱦᱮᱡ ᱞᱮᱱᱠᱷᱟᱱ ᱡᱮ ᱩᱱᱤ ᱫᱚ ᱢᱤᱫᱴᱮᱱ ᱠᱩᱞ ᱵᱟᱱᱟ ᱢᱚᱪᱟ ᱠᱷᱚᱱᱟᱜ ᱨᱩᱣᱟᱹᱲ ᱦᱮᱡ ᱮᱱ ᱞᱮᱠᱟ ᱢᱮᱫᱴᱟᱱ ᱫᱚᱥᱟᱨ ᱡᱟᱱᱟᱢ ᱧᱟᱢ ᱠᱮᱫ ᱞᱮᱠᱟ᱾
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱾ ᱦᱮᱸ ᱱᱚᱣᱟ ᱫᱚ ᱜᱚᱢᱠᱮ ᱛᱷᱚᱲᱟ ᱟᱸᱡᱚᱢ ᱫᱚᱧ ᱟᱸᱡᱚᱢ ᱵᱟᱲᱟ ᱟᱠᱟᱫ ᱛᱟᱦᱮᱱ ᱜᱮᱭᱟ ᱞᱟᱦᱟ ᱠᱷᱚᱱ ᱜᱮ ᱥᱮ ᱤᱧᱦᱚᱸ ᱚᱱᱟᱧ ᱢᱚᱱᱮ ᱮᱫ ᱠᱟᱱ ᱛᱟᱦᱮᱱ ᱜᱮᱭᱟ ᱟᱢ ᱡᱟᱦᱟᱸᱢ ᱢᱮᱱᱮᱫ ᱠᱟᱱᱟ᱾
ᱟ ᱟᱫᱚ ᱚᱱᱟᱜᱮ ᱜᱚᱢᱠᱮ ᱟᱫᱚ ᱟᱢ ᱴᱷᱮᱱ ᱠᱷᱚᱱ ᱛᱷᱚᱲᱟ ᱤᱭᱟᱹᱭ ᱮᱱᱟ ᱵᱟᱲᱟᱭ ᱧᱟᱢ ᱮᱱᱟ ᱾ ᱟ ᱡᱮᱦᱮᱛᱩ ᱟᱢᱫᱚᱢ ᱢᱮᱱ ᱠᱮᱫ ᱮᱱᱟᱱᱚᱜ ᱯᱩᱭᱞᱩ ᱡᱟᱦᱟᱸ ᱞᱟᱝ ᱜᱟᱞᱢᱟᱨᱟᱣ ᱠᱮᱫ ᱡᱮᱦᱮᱛᱩ ᱥᱟᱱᱛᱟᱞᱤ ᱥᱟᱵᱡᱮᱠᱴ ᱱᱤᱭᱟᱹ ᱯᱟᱞᱮᱜ ᱟᱢᱫᱚ ᱢᱟᱱᱮ ᱤᱧ ᱠᱤᱪᱷᱩᱧ ᱢᱚᱱᱮ ᱠᱮᱫ ᱨᱮᱦᱚᱸ ᱮ ᱟᱢ ᱯᱟᱥᱮ ᱱᱚᱣᱟ ᱠᱚ ᱱᱤᱭᱟᱹ ᱵᱟᱲᱟᱭᱟ ᱱᱤᱛᱚᱜ ᱚᱱᱟ ᱠᱷᱟᱹᱛᱤᱨ ᱛᱮ ᱜᱚᱝᱠᱮ ᱤᱧ ᱛᱷᱚᱲᱟ ᱟᱢ ᱴᱷᱮᱡ ᱠᱷᱚᱡ ᱵᱟᱰᱟᱭ ᱥᱟᱱᱟ ᱠᱤᱫᱤᱧᱟ ᱾ ᱟᱫᱚ ᱜᱚᱝᱠᱮ ᱡᱟᱦᱟᱸ ᱥᱮᱸᱫᱽᱨᱟ ᱵᱚᱱ ᱪᱟᱞᱟᱜ ᱜᱮᱭᱟ ᱟᱫᱚ ᱚᱱᱠᱟ ᱟᱸᱡᱚᱢᱚᱜ ᱟᱸᱡᱚᱢ ᱵᱟᱲᱟᱜ ᱜᱮᱭᱟ ᱥᱮ ᱜᱚᱝᱠᱮ ᱚᱱᱮ ᱮᱸ ᱞᱚ ᱵᱤᱨ ᱥᱮᱸᱫᱽᱨᱟ, ᱛᱚ ᱜᱚᱝᱠᱮ ᱞᱚ ᱵᱤᱨ ᱥᱮᱸᱫᱽᱨᱟ ᱫᱚ ᱪᱮᱫ ᱠᱟᱱᱟ ᱟᱨ ᱛᱷᱚᱲᱟ ᱱᱚᱣᱟ ᱱᱤᱭᱟᱹ ᱵᱮᱱ ᱞᱟᱹᱭ ᱞᱮᱠᱷᱟᱱ ᱱᱟᱥᱮᱱᱟᱜ
ᱞᱚ ᱵᱤᱨ ᱥᱮᱸᱫᱽᱨᱟ ᱞᱚ ᱵᱤᱨ ᱫᱚ ᱦᱩᱭᱩᱜ ᱠᱟᱱᱟ ᱜᱚᱢᱠᱮ ᱮ ᱱᱚᱣᱟ ᱫᱚ ᱢᱤᱫᱴᱮᱡ ᱮ ᱞᱚ ᱵᱤᱨ ᱫᱚ ᱦᱩᱭᱩᱜ ᱠᱟᱱᱟ ᱜᱚᱢᱠᱮ ᱡᱟᱦᱟᱸ ᱢᱤᱫᱴᱟᱝ ᱮ ᱴᱟᱺᱰᱤ ᱠᱟᱱᱟ ᱴᱟᱺᱰᱤ, ᱞᱚ ᱵᱤᱨ ᱵᱤᱨ ᱴᱟᱺᱰᱤ ᱪᱮᱫ ᱞᱚ ᱵᱤᱨ ᱥᱮᱸᱫᱽᱨᱟ ᱞᱚ ᱵᱤᱨ ᱫᱚ ᱵᱟᱝ ᱦᱩᱭᱩᱜ-ᱟ ᱜᱚᱢᱠᱮ ᱾ ᱞᱚ ᱵᱤᱨ ᱫᱚ ᱢᱤᱫ ᱢᱤᱫᱴᱮᱱ ᱡᱟᱦᱟᱸ ᱵᱤᱪᱟᱹᱨ ᱟᱪᱟᱨ ᱴᱷᱟᱶ ᱢᱟᱱᱮ ᱥᱮᱸᱫᱽᱨᱟ ᱨᱮᱱᱟᱜ ᱡᱟᱦᱟᱸ ᱴᱷᱟᱶ ᱠᱟᱱᱟ ᱾ ᱡᱟᱦᱟᱸ ᱨᱮᱠᱚ ᱵᱤᱪᱟᱹᱨ ᱟᱪᱟᱨᱟ ᱚᱱᱮ ᱚᱱᱟ ᱜᱮᱠᱚ ᱞᱟᱹᱭᱟ ᱜᱚᱝᱠᱮ ᱞᱚᱵᱤᱨ ᱥᱮ ᱞᱚᱵᱤᱨ ᱴᱷᱟᱶ ᱾ ᱡᱟᱦᱟᱸ ᱥᱩᱛᱟᱹᱱ ᱴᱟᱺᱰᱤ ᱠᱚ ᱞᱟᱹᱭ ᱜᱮᱭᱟ ᱜᱚᱝᱠᱮ ᱾ ᱠᱤᱱᱛᱩ ᱜᱚᱝᱠᱮ ᱟᱹᱞᱤᱧᱟᱜ ᱵᱟᱰᱟᱭ ᱛᱮᱫᱚ ᱚᱱᱠᱟᱱᱟᱜ ᱵᱟᱥ ᱥᱮᱸᱫᱽᱨᱟ ᱫᱚ ᱵᱟᱹᱞᱤᱧ ᱵᱟᱰᱟᱭᱟ ᱡᱟᱦᱟᱸ ᱞᱚ ᱵᱤᱨ ᱥᱮᱸᱫᱽᱨᱟ ᱠᱚ ᱞᱟᱹᱭᱟ ᱜᱚᱝᱠᱮ ᱾
ᱟᱪᱪᱷᱟ ᱜᱚᱝᱠᱮ ᱵᱚᱞᱮ ᱦᱩᱭ ᱫᱟᱲᱮᱭᱟᱜ-ᱟ ᱚᱱᱠᱟ ᱤᱭᱟᱹᱛᱮ ᱤᱧ ᱦᱚᱧ ᱞᱚ ᱵᱤᱨᱤᱨ ᱠᱷᱟᱹᱞᱤᱧ ᱟᱸᱡᱚᱢ ᱟᱠᱟᱫᱟ ᱾ ᱯᱟᱞᱮᱜ ᱟᱫᱚ ᱞᱚ ᱵᱤᱨ ᱡᱚᱠᱷᱚᱱ ᱦᱩᱭᱩᱜ ᱠᱟᱱᱟ ᱵᱤᱨ ᱨᱮ ᱢᱮᱱᱟᱜ ᱟᱠᱟᱫᱟ ᱾ ᱟᱫᱚ ᱯᱟᱞᱮ ᱚᱱᱠᱟ ᱯᱟᱥᱮᱡ ᱥᱮᱸᱫᱽᱨᱟ ᱦᱚᱸᱠᱚ ᱢᱮᱱ ᱵᱟᱲᱟ ᱠᱚᱣᱟ ᱛᱤᱦᱤᱧ ᱢᱤᱫ ᱵᱟᱨ ᱦᱚᱲ, ᱛᱚ ᱚᱱᱟ ᱠᱷᱟᱹᱛᱤᱨ ᱛᱮᱧ ᱞᱟᱹᱭ ᱠᱮᱫ-ᱟ᱾ ᱱᱚᱣᱟ ᱨᱮᱱᱟᱜ ᱤᱭᱟᱹ ᱫᱚ ᱵᱟᱹᱧ ᱵᱟᱲᱟᱭᱟ ᱵᱷᱤᱛᱨᱤ ᱫᱚ ᱪᱮᱫ ᱞᱮᱠᱟ ᱾
ᱟᱪᱪᱷᱟ ᱜᱚᱝᱠᱮ ᱱᱚᱣᱟ ᱠᱟᱛᱷᱟ ᱫᱚᱞᱤᱧ ᱞᱟᱹᱭ ᱵᱩᱴᱟᱹᱣ ᱟᱹᱵᱤᱱ ᱠᱟᱱᱟ ᱟᱨ ᱢᱤᱫ ᱫᱷᱟᱣ ᱞᱚ ᱵᱤᱨ ᱫᱚ ᱚᱠᱟ ᱥᱚᱢᱚᱭ ᱠᱚ ᱵᱮᱵᱚᱦᱟᱨᱟ ᱜᱚᱢ ᱠᱮ ᱱᱚᱣᱟ ᱞᱚ ᱵᱤᱨ ᱫᱚᱠᱚ ᱵᱮᱵᱚᱦᱟᱨᱟ ᱵᱟᱯᱞᱟ ᱥᱚᱢᱚᱭ ᱡᱟᱦᱟᱸᱭ ᱵᱟᱯᱞᱟ ᱮᱸ ᱚᱲᱟᱜ ᱥᱚᱝᱥᱟᱨ ᱨᱮ ᱡᱟᱦᱟᱸᱭ ᱡᱩᱫᱤ ᱢᱤᱫᱴᱮᱡ ᱮᱯᱮᱨ ᱦᱮᱸᱰᱮᱡ ᱥᱮ ᱠᱟᱹᱭᱡᱤ ᱠᱷᱟᱹᱯᱟᱹᱨᱤ ᱛᱮᱭᱟᱨ ᱮᱱᱟ ᱥᱮ ᱚᱲᱟᱜ ᱥᱚᱝᱥᱟᱨ ᱟᱵᱚᱣᱟᱜ ᱥᱟᱶᱛᱟ ᱨᱮ ᱠᱟᱹᱭᱡᱟᱹ ᱠᱷᱟᱹᱯᱟᱹᱨᱤ ᱛᱮᱭᱟᱨ ᱮᱱᱟ, ᱚᱱᱟ ᱠᱟᱹᱭᱡᱟᱹ ᱠᱷᱟᱹᱯᱟᱹᱨᱤ ᱡᱩᱫᱤ ᱟᱵᱚ ᱵᱟᱵᱚᱱ ᱥᱟᱞᱟ ᱜᱚᱴᱟ ᱫᱟᱲᱮᱭᱟᱫᱟ ᱯᱟᱥᱮ ᱨᱮᱱ ᱟᱹᱛᱩ ᱯᱩᱢᱟ ᱯᱩᱲᱥᱤ ᱦᱚᱲ ᱥᱟᱜ ᱛᱮ ᱵᱟᱵᱚᱱ ᱜᱟᱯᱟᱞ ᱢᱟᱨᱟᱣ ᱜᱚᱴᱟ ᱫᱟᱲᱮᱭᱟᱫᱟ ᱟᱨᱦᱚᱸ ᱮᱴᱟᱜ ᱯᱟᱹᱨᱥᱤ ᱯᱩᱲᱥᱤ ᱨᱮᱱ ᱦᱚᱲ ᱥᱟᱶ ᱛᱮᱦᱚᱸ ᱵᱟᱵᱚᱱ ᱜᱟᱯᱟᱞᱢᱟᱨᱟᱣ ᱫᱟᱲᱮᱭᱟᱫᱟ ᱾ ᱟᱫᱚ ᱚᱱᱟ ᱫᱚ ᱢᱟᱹᱡᱷᱤ ᱜᱚᱰᱮᱛ ᱠᱷᱚᱱ ᱮᱦᱚᱵ ᱠᱟᱛᱮᱫ ᱯᱟᱨᱟᱱᱤᱠ, ᱡᱚᱜᱽ ᱢᱟᱹᱡᱷᱤ ᱚᱱᱠᱟ ᱜᱮ ᱪᱮᱛᱟᱱ ᱥᱮᱫ ᱛᱟᱨᱯᱚᱨ ᱱᱚᱣᱟ ᱟᱹᱛᱩ ᱯᱩᱲᱥᱤ ᱚᱱᱟ ᱯᱚᱨᱮ ᱫᱤᱥᱚᱢ ᱫᱤᱥᱚᱢ ᱡᱩᱫᱤ ᱵᱟᱝ ᱜᱟᱞᱢᱟᱨᱟᱣ ᱞᱮᱱᱟ ᱚᱱᱟ ᱫᱚ ᱜᱟᱞᱢᱟᱨᱟᱜ-ᱟ ᱞᱚ ᱵᱤᱨ ᱨᱮ, ᱞᱚ ᱢᱚᱦᱚᱞ ᱵᱟᱝ ᱞᱚ ᱵᱤᱨ ᱠᱚ ᱞᱟᱹᱭᱟ ᱾ ᱚᱸᱰᱮ ᱫᱚ ᱟᱵᱚᱣᱟᱜ ᱡᱟᱦᱟᱸ ᱥᱩᱯᱨᱤᱢ ᱠᱳᱨᱴ ᱠᱚ ᱞᱟᱹᱭᱟ, ᱚᱸᱰᱮ ᱫᱚ ᱡᱷᱚᱛᱚ ᱠᱤ ᱪᱷᱩ ᱜᱮ ᱥᱤᱫᱽᱫᱷᱟᱱᱛᱚ-ᱟ ᱚᱱᱟ ᱞᱚᱼᱵᱤᱨ ᱢᱟᱱᱮ ᱥᱩ
ᱚ ᱾ ᱟᱪᱪᱷᱟ ᱟᱪᱪᱷᱟ ᱜᱚᱝᱠᱮ ᱟᱹᱰᱤ ᱱᱟᱯᱟᱭ, ᱛᱷᱚᱲᱟ ᱱᱚᱣᱟ ᱵᱮᱱ ᱞᱟᱹᱭ ᱠᱮᱜ-ᱟ᱾ ᱛᱚ ᱱᱚᱶᱟ ᱱᱤᱭᱟᱹ ᱫᱚ ᱛᱷᱚᱲᱟ ᱮᱸ ᱮᱸ ᱤᱧ ᱫᱚ ᱜᱚᱢ ᱠᱮ ᱛᱷᱚᱲᱟ ᱱᱚᱜ-ᱚᱱᱟ ᱱᱤᱭᱟ ᱠᱚᱱᱯᱷᱤᱭᱩᱥ ᱧᱚᱜ ᱤᱧ ᱛᱟᱦᱮᱸ ᱠᱟᱱᱟ, ᱡᱮ ᱥᱩᱛᱟᱹᱱ ᱴᱟᱺᱰᱤ ᱟᱨ ᱞᱚ ᱵᱤᱨ ᱫᱚ ᱵᱟᱹᱧ ᱵᱟᱲᱟᱭ ᱠᱟᱱ ᱛᱟᱦᱮᱱᱟ ᱡᱮ, ᱢᱤᱫ ᱴᱮᱱ ᱡᱤᱱᱤᱥ ᱠᱟᱱ ᱜᱮᱭᱟ ᱾ ᱟᱫᱚ ᱚᱱᱟ ᱦᱚᱸ ᱵᱮᱱ ᱞᱟᱹᱭ ᱠᱮᱜ-ᱟ ᱚᱱᱟ ᱦᱚᱸ ᱟᱹᱰᱤ ᱱᱟ ᱯᱟᱭ, ᱟᱸ ᱛᱚ ᱜᱚᱢᱠᱮ ᱱᱚᱣᱟ ᱡᱟᱦᱟᱸ ᱟᱵᱮᱱ ᱢᱮᱱ ᱠᱮᱜ-ᱟ ᱮ ᱱᱚᱣᱟ ᱱᱚᱣᱟ ᱡᱚᱠᱷᱚᱱ ᱵᱤᱪᱟᱹᱨ ᱦᱩᱭᱩᱜ-ᱟ ᱜᱚᱝᱠᱮ ᱱᱚᱣᱟ ᱫᱚ ᱛᱤᱱᱟᱹᱜ ᱫᱷᱟᱯ ᱯᱚᱨ ᱞᱚ ᱵᱤᱨ ᱨᱮ ᱪᱟᱞᱟᱜ-ᱟ ᱜᱚᱝᱠᱮ?
ᱱᱚᱣᱟ ᱫᱚ ᱜᱚᱝᱠᱮ ᱟ ᱯᱮ ᱟ ᱱᱚᱰᱮ ᱟᱵᱚ ᱱᱚᱰᱮᱜᱮ ᱯᱮ ᱫᱷᱟᱣ ᱵᱤᱪᱟᱹᱨ ᱦᱩᱭᱩᱜ-ᱟ, ᱯᱮ ᱫᱷᱟᱣ ᱯᱚᱨᱮ ᱡᱩᱫᱤ ᱵᱟᱝ ᱥᱟᱞᱟ ᱜᱷᱚᱴᱟᱜ-ᱟ ᱛᱟᱯᱚᱨᱮ ᱞᱚ ᱵᱤᱨ ᱪᱟᱞᱟᱜᱼᱟ, ᱯᱮ ᱫᱷᱟᱣ ᱚᱠᱟ ᱚᱠ
ᱦᱳᱭ ᱜᱚᱝᱠᱮ ᱚᱱᱟ ᱛᱮ ᱟᱜ, ᱦᱳᱭ ᱜᱚᱝᱠᱮ᱾ ᱟᱪᱪᱷᱟ ᱜᱚᱝᱠᱮ ᱱᱚᱣᱟ ᱡᱟᱦᱟᱸ ᱞᱚᱼᱵᱤᱨ ᱮᱸ ᱥᱮᱸᱫᱽᱨᱟ ᱥᱮ ᱟᱵᱚ ᱵᱚᱱ ᱢᱮᱱ ᱠᱟᱜ-ᱟ ᱡᱮ ᱥᱟᱱᱛᱟᱞ ᱠᱚᱣᱟᱜ ᱥᱩᱯᱨᱤᱢ ᱠᱳᱨᱴ᱾ ᱮᱸ ᱛᱚ ᱚᱱᱟ ᱜᱚᱝᱠᱮ ᱚᱱᱟ ᱤᱭᱟᱹ ᱨᱮ ᱵᱤᱪᱟᱹᱨ ᱨᱮᱫᱚ, ᱚᱱᱮ ᱵᱤᱪᱟᱹᱨ ᱞᱮᱠᱟ ᱛᱮᱫᱚ ᱮᱸᱻ ᱟᱨᱚ ᱱᱚᱱᱛᱮᱱ ᱠᱩᱡ ᱦᱚᱲ ᱠᱚ ᱪᱟᱜ ᱢᱟᱱᱮ ᱚᱱᱟ ᱨᱮᱫᱚ ᱚᱝᱠᱟ ᱩᱠᱤᱞ, ᱡᱚᱡ ᱢᱮᱱᱫᱚ ᱟᱵᱚ ᱡᱟᱦᱟᱸ ᱢᱟᱺᱡᱷᱤ ᱯᱟᱨᱟᱱᱤᱠ ᱩᱱᱠᱩ ᱠᱚ ᱛᱟᱦᱮᱸᱱᱟ ᱢᱮᱱᱠᱷᱟᱱ ᱢᱟᱱᱮ ᱚᱱᱟ ᱫᱚ ᱚᱸᱰᱮᱱ ᱠᱩᱭᱤᱡᱽ ᱚᱱᱟ ᱚᱱᱛᱮᱱ ᱠᱩᱡᱽ ᱢᱮᱱᱟᱜ ᱠᱚᱣᱟ ᱥᱮ ᱵᱚᱞᱮ ᱜᱚᱝᱠᱮ ᱟᱵᱚ ᱨᱮᱱ ᱜᱮ ᱟᱨᱚ ᱠᱚ ᱛᱟᱦᱮᱸᱱᱟ ᱥᱮ ᱟᱨᱚ ᱮᱴᱟᱜ ᱨᱮᱱ ᱱᱚᱝᱠᱟ ᱠᱚ ᱦᱟᱡᱩᱜᱼᱟ? ᱢᱟᱱᱮ ᱵᱤᱪᱟᱹᱨ ᱜᱚᱴᱟ ᱫᱚ ᱡᱚᱛᱚ ᱨᱮᱱ ᱤᱭᱟᱹ ᱫᱤᱭᱮ ᱜᱮᱛᱚ ᱵᱤᱪᱟᱹᱨᱟ ᱛᱟᱭ ᱛᱚ ᱜᱚᱝᱠᱮ
ᱡᱷᱚᱛᱚᱢ ᱜᱮ ᱜᱚᱝᱠᱮ ᱡᱟᱦᱟᱸ ᱵᱤᱪᱟᱹᱨ ᱟᱪᱟᱨ ᱴᱷᱟᱶ ᱡᱩᱫᱤ ᱡᱟᱦᱟᱸᱭᱟᱜ ᱜᱮ ᱡᱟᱦᱟᱸᱱᱟᱜ ᱮᱴᱠᱮ ᱴᱚᱲᱮ ᱥᱤᱨᱡᱟᱹᱣ ᱠᱟᱱᱟ, ᱚᱱᱟ ᱡᱩᱫᱤ ᱞᱚ-ᱵᱤᱨ ᱪᱟᱞᱟᱣ ᱠᱟᱱᱟ, ᱟᱵᱚ ᱫᱤᱥᱚᱢ ᱫᱤᱥᱚᱢ ᱫᱩᱱᱤᱭᱟᱹ ᱨᱮᱱ ᱵᱷᱟᱨᱚᱛ ᱫᱤᱥᱚᱢ ᱨᱮᱱ ᱡᱟᱦᱟᱸ ᱟᱭᱢᱟ ᱴᱚᱴᱷᱟ ᱠᱷᱚᱱᱜᱮ ᱱᱚᱣᱟ, ‌ᱮᱸ ᱞᱚ-ᱵᱤᱨ ᱮᱸ ᱵᱤᱪᱟᱹᱨ ᱴᱷᱟᱶ ᱨᱮᱠᱚ ᱥᱮᱴᱮᱨ ᱫᱟᱲᱮᱜ-ᱟ, ᱟᱸᱡᱚᱢ ᱫᱟᱲᱮᱜ-ᱟ ᱠᱚ, ᱟᱠᱚᱣᱟᱜ ᱨᱟᱭ ᱠᱚ ᱮᱢ ᱫᱟᱲᱮᱭ ᱛᱟᱠᱚᱣᱟ᱾ ᱟ ᱚᱸᱰᱮ ᱫᱚ ᱚᱝᱠᱟᱱᱟᱜ ᱠᱟᱛᱷᱟ ᱫᱚ ᱵᱟᱝ ᱠᱟᱱᱟ ᱡᱮ ᱢᱤᱫ ᱦᱚᱲ ᱢᱮᱱᱟᱭ, ᱢᱤᱫ ᱦᱚᱞᱮ ᱯᱚᱨᱤᱪᱟᱞᱚᱱᱟᱭ ᱩᱱᱤᱭᱟᱜ ᱠᱟᱛᱷᱟ ᱜᱮ ᱥᱚᱨᱵᱚ ᱥᱨᱮᱥᱴᱷᱚ᱾ ᱫᱤᱥᱚᱢ ᱡᱟᱠᱟᱛ ᱨᱮᱱ ᱦᱚᱲ ᱠᱚᱣᱟᱜ ᱠᱟᱛᱷᱟ ᱜᱮ ᱚᱸᱰᱮ ᱫᱚ ᱟᱸᱡᱚᱢᱚᱜᱼᱟ ᱜᱚᱴ ᱞᱮᱠᱷᱟᱜ-ᱟ᱾ ᱜᱚᱝᱠᱮ ᱟᱢ ᱡᱩᱫᱤᱢ ᱪᱟᱞᱟᱣᱱᱟ ᱜᱚᱝ ᱠᱮ ᱟᱢ ᱡᱩᱫᱤ ᱥᱚᱴᱷᱤᱠ ᱡᱩᱠᱛᱤ ᱮᱢᱚᱜᱼᱟ ᱜᱚᱝᱠᱮ ᱚᱸᱰᱮ ᱫᱚ ᱟᱢ ᱜᱮ ᱥᱚᱨᱮᱥ ᱵᱤᱪᱟᱹᱨᱤᱭᱟ. ᱠᱟᱱᱟᱢ᱾
ᱟᱪᱪᱷᱟ ᱟᱹᱰᱤ ᱱᱟᱯᱟᱭ ᱜᱚᱝᱠᱮ, ᱮᱸ ᱟᱫᱚ ᱱᱚᱝᱠᱟ ᱫᱚ ᱜᱚᱝᱠᱮ ᱟᱫᱚ ᱟᱢ ᱞᱚ-ᱵᱤᱨ ᱥᱮ ᱥᱩ ᱛᱟᱹᱱ ᱴᱟᱺᱰᱤ ᱫᱚᱢ ᱥᱮᱱ ᱵᱟᱲᱟᱣ ᱠᱟᱱᱟ ᱥᱮ ᱵᱟᱝ?
ᱜᱚᱝᱠᱮ ᱤᱧ ᱫᱚ ᱦᱩᱰᱤᱧ ᱧᱚᱜᱟᱜ ᱢᱤᱫ ᱴᱮᱱ ᱵᱤᱨ ᱥᱮᱸᱫᱽᱨᱟᱧ ᱪᱟᱞᱟᱣ ᱞᱮᱱᱟ ᱢᱟᱨᱟᱝ ᱵᱤᱨ ᱫᱚ ᱵᱟᱝ ᱚᱱᱟ ᱫᱚ ᱠᱚ ᱞᱟᱹᱭᱟ ᱞᱩᱜᱩ ᱟᱜ ᱴᱩᱨᱟᱹ ᱵᱩᱨᱩ ᱢᱤᱫᱴᱮᱱ ᱢᱮᱱᱟᱜᱼᱟ ᱱᱚᱣᱟ ᱵᱟᱸᱠᱩᱲᱟ ᱰᱤᱥᱴᱤᱠ ᱨᱮ, ᱚᱱᱟ ᱴᱩᱨᱟᱹ ᱵᱩᱨᱩ ᱵᱤᱨ ᱥᱮᱸᱫᱽᱨᱟ ᱞᱚ ᱤᱭᱟᱹ ᱨᱮ ᱥᱩᱛᱟᱹᱱ ᱴᱟᱺᱰᱤ ᱨᱮᱭᱟᱜ ᱜᱟᱞᱢᱟᱨᱟᱣ ᱨᱤᱧ ᱪᱟᱞᱟᱣ ᱞᱮᱱᱟ ᱢᱤᱫ ᱫᱷᱟᱣ᱾
ᱟᱪᱪᱷᱟ ᱟᱪᱪᱷᱟ ᱟᱪᱪᱷᱟ, ᱟᱹᱰᱤ ᱱᱟᱯᱟᱭ ᱜᱚᱝᱠᱮ ᱟᱫᱚ ᱜᱚᱝᱠᱮ ᱤᱧ ᱦᱚᱸ ᱚᱝᱠᱟ ᱡᱩᱫᱤ ᱥᱩᱡᱩᱜ, ᱠᱳᱱᱳ ᱫᱤᱱᱤᱧ ᱧᱟᱢ ᱠᱷᱟᱱ ᱮᱸ ᱛᱟᱦᱟᱞᱮ ᱧᱮᱞ ᱟᱹᱜᱩ ᱦᱩᱭᱩᱜᱼᱟ ᱡᱟᱜᱮ ᱛᱷᱚᱲᱟ ᱮᱠᱥᱯᱨᱤᱭᱮᱱᱥ ᱫᱚᱦᱚ ᱫᱚ ᱫᱚᱨᱠᱟᱨ ᱜᱮ ᱡᱚᱛᱚ ᱡᱤᱱᱤᱥ ᱨᱮᱭᱟᱜ ᱜᱮ᱾ ᱟᱸ ᱛᱚ ᱚᱱᱟ ᱠᱷᱟᱹᱛᱤᱨ ᱛᱮ, ᱚᱱᱟ ᱠᱷᱟᱹᱛᱤᱨ ᱛᱮ ᱡᱩᱫᱤ ᱥᱩᱡᱳᱜ ᱧᱟᱢ ᱞᱮᱝᱠᱷᱟᱱ ᱡᱩᱫᱤᱧ ᱵᱟᱲᱟᱭ ᱧᱟᱢ ᱞᱮᱠᱷᱟᱱ ᱱᱚᱰᱮ ᱦᱟᱸᱜ ᱵᱤᱪᱟᱹᱨ ᱠᱚ ᱦᱩᱭᱩᱜ ᱚᱱᱟ ᱢᱮᱱᱠᱷᱟᱱ ᱜᱚᱝᱠᱮ ᱱᱚᱣᱟ ᱞᱚᱼᱵᱤᱨ ᱡᱟᱦᱟᱸ ᱵᱚᱱ ᱢᱮᱱᱮᱫ ᱠᱟᱱᱟ ᱥᱮ ᱥᱩᱛᱟᱹᱱ ᱴᱟᱺᱰᱤ, ᱛᱚ ᱚᱱᱟ ᱫᱚ ᱜᱚᱝ ᱠᱮ ᱚᱱᱟ ᱫᱚ ᱚᱠᱟ ᱨᱮ ᱢᱮᱱᱟᱜᱼᱟ?
ᱚᱱᱟ ᱫᱚ ᱜᱚᱝᱠᱮ ᱮᱸ ᱢᱟᱨᱟᱝ ᱵᱤᱨ ᱥᱮᱸᱫᱽᱨᱟ ᱫᱚ ᱵᱚ ᱞᱩᱜᱩ ᱡᱮᱢᱚᱱ ᱟᱵᱚᱣᱟᱜ ᱟᱡᱚᱫᱤᱭᱟᱹ ᱵᱩᱨᱩ ᱵᱤᱨ ᱥᱮᱸᱫᱽᱨᱟ ᱨᱮ ᱢᱮᱱᱟᱜᱼᱟ, ᱛᱟᱯᱚᱨ ᱚᱝᱠᱟ ᱚᱱᱟ ᱫᱚ ᱴᱚᱴᱷᱟ ᱴᱚᱴᱷᱟ ᱨᱮ ᱢᱮᱱᱟᱜᱼᱟ, ᱚᱱᱟ ᱫᱚ ᱦᱟᱸᱜ ᱟᱵᱚ ᱨᱮᱱ ᱮᱸ ᱢᱟᱺᱡᱷᱤ ᱯᱟᱨᱟᱱᱤᱠ ᱠᱚ ᱚᱠᱟ ᱨᱮ ᱥᱮ ᱟᱵᱚ ᱨᱮᱱ ᱢᱮᱱᱟᱜ ᱠᱚᱣᱟ ᱡᱟᱦᱟᱸ ᱩᱱᱠᱩ ᱥᱮᱬᱟ ᱵᱚᱦᱚᱜ ᱠᱚ ᱡᱟᱦᱟᱸ ᱠᱚ ᱞᱟᱹᱭᱟ ᱯᱟᱨᱜᱟᱱᱟ, ᱫᱮᱥ ᱯᱟᱨᱜᱟᱱᱟ, ᱫᱤᱥᱚᱢ ᱯᱟᱨᱜᱟᱱᱟ, ᱩᱝᱠᱩ ᱠᱚ ᱜᱚᱴᱟᱭᱟ ᱡᱮ ᱚᱠᱟᱨᱮ ᱞᱚ-ᱵᱤᱨ ᱫᱚ ᱠᱚ ᱴᱷᱟᱶᱟ᱾ ᱦᱮᱸ, ᱢᱟᱱᱮ ᱮᱸ ᱵᱤᱨ ᱢᱚ ᱞᱚ, ᱞᱚ-ᱵᱤᱨ ᱢᱟᱱᱮ ᱞᱚ-ᱵᱤᱨ ᱫᱚ ᱵᱟᱝ, ᱢᱤᱫᱴᱮᱱ ᱴᱷᱟᱶ ᱠᱚ ᱛᱮᱭᱟᱨᱟ ᱚᱱᱟ ᱜᱮ ᱞᱚ-ᱵᱤᱨ ᱨᱮᱱᱟᱜ ᱵᱤ
ᱟᱪᱪᱷᱟ ᱟᱪᱪᱷᱟ ᱟᱪᱪᱷᱟ ᱜᱚᱝᱠᱮ, ᱟᱹᱰᱤ ᱱᱟᱯᱟᱭ ᱜᱚᱝᱠᱮ ᱵᱮᱱ ᱢᱮᱱ ᱠᱮᱜᱼᱟ ᱜᱚᱝᱠᱮ ᱱᱚᱣᱟ ᱦᱚᱸ ᱢᱤᱫᱴᱮᱱ ᱤᱭᱟᱹ ᱤᱭᱟᱹᱭᱮᱱ ᱛᱟᱹᱞᱤᱧᱟ, ᱟᱨ ᱛᱚᱵᱮ ᱜᱚᱝᱠᱮ ᱤᱧᱫᱚ ᱱᱚᱣᱟᱜᱤᱧ ᱡᱟᱦᱟᱸᱧ ᱢᱚᱱᱮ